ᱦᱮᱞᱳ
ᱦᱮᱸ ᱜᱚᱢᱠᱮ ᱡᱚᱦᱟᱨ ᱜᱮ᱾
ᱡᱚᱦᱟᱨ ᱜᱮ᱾
ᱦᱮᱸ ᱥᱟᱹᱜᱩᱱ ᱛᱟᱨᱟᱥᱤᱧ᱾
ᱦᱮᱸ ᱥᱟᱹᱜᱩᱱ ᱥᱟᱹᱜᱩᱱ ᱛᱟᱨᱟᱥᱤᱧ ᱜᱮ᱾
ᱦᱮᱸ ᱪᱮᱫ ᱵᱮᱱ ᱪᱤᱠᱟᱹᱭᱟ ᱱᱤᱛᱚᱜ ᱫᱚ?
ᱪᱤᱠᱟᱹᱜ ᱦᱚᱸ ᱵᱟᱝ ᱱᱤᱛᱚᱜ ᱫᱚ ᱡᱚᱢ ᱵᱟᱲᱟ ᱠᱮᱫᱟᱞᱤᱧ ᱡᱚᱢ ᱵᱟᱲᱟ ᱠᱟᱛᱮᱫ ᱫᱩᱲᱩᱵ ᱵᱟᱲᱟ ᱠᱟᱱᱟᱞᱤᱧ᱾
ᱚ ᱛᱟᱦᱚᱞᱮ ᱱᱤᱛᱚᱜ ᱫᱚ ᱪᱮᱫ ᱠᱚᱵᱮᱱ ᱡᱚᱢ ᱠᱮᱟ?
ᱱᱤᱛᱚᱜ ᱫᱚ ᱫᱟᱠᱟ ᱞᱤᱧ ᱡᱚᱢ ᱠᱮᱫᱟ ᱢᱟᱡᱟᱱ ᱫᱟᱠᱟ ᱜᱮ᱾
ᱚᱦᱻ
ᱥᱮᱛᱟᱜ ᱨᱮᱫᱚ ᱠᱷᱟᱹᱡᱟᱹᱲᱤ ᱡᱚᱢ ᱦᱩᱭ ᱞᱮᱱᱟ᱾
ᱚ ᱠᱷᱟᱹᱡᱟᱹᱲᱤ ᱟᱨ
ᱠᱷᱟᱹᱡᱟᱹᱲᱤ ᱟᱨ ᱪᱚᱯ ᱡᱚᱢ ᱦᱩᱭ ᱞᱮᱱᱟ ᱥᱮᱛᱟᱜ ᱨᱮ᱾
ᱚ ᱥᱮᱛᱟᱜ ᱨᱮᱫᱚ ᱠᱷᱟᱹᱡᱟᱹᱲᱤ ᱟᱨ ᱪᱚᱯ ᱜᱮ ᱡᱚᱢ ᱦᱩᱭᱩᱜᱼᱟ᱾
ᱦᱮᱸ ᱟᱞᱮ ᱛᱚ ᱢᱮᱥ ᱨᱮᱞᱮ ᱛᱟᱦᱮᱱ ᱜᱮᱭᱟ ᱛᱚ ᱾ ᱟ ᱛᱟᱨᱟᱥᱤᱧ ᱮᱠᱟᱞᱛᱮ ᱫᱟᱠᱟ ᱪᱮ ᱫᱟᱠᱟ ᱞᱮ ᱪᱚᱸᱫᱟᱭ ᱜᱮᱭᱟ ᱯᱩᱨᱟᱹ ᱦᱩᱭᱩᱯ ᱫᱷᱟᱹᱵᱤᱡ ᱟᱫᱚ᱾ ᱛᱤᱠᱤᱱ ᱛᱤᱠᱤᱱ ᱦᱮᱸ ᱛᱤᱠᱤᱱ ᱦᱮᱸ
ᱛᱟᱦᱚᱞᱮ ᱪᱮᱫ ᱠᱚ ᱤᱥᱤᱱ ᱵᱟᱥᱟᱝ ᱦᱩᱭᱩᱜ ᱜᱮᱭᱟ ᱯᱮ?
ᱮ ᱤᱥᱤᱱ ᱠᱚᱫᱚ ᱥᱚᱵᱡᱤ ᱠᱚᱜᱮ
ᱚ ᱛᱟᱦᱚᱞᱮ ᱜᱚᱝᱠᱮ ᱚᱱᱛᱮ ᱚᱱᱛᱮᱱᱟᱜ ᱦᱚᱭ ᱦᱤᱸᱥᱤᱫ ᱠᱚ ᱪᱮᱫᱞᱮᱠᱟ ᱫᱟᱜ ᱡᱟᱹᱯᱩᱫ ᱠᱚ?
ᱦᱚᱭ ᱦᱤᱥᱤᱫ ᱫᱚ ᱢᱚᱴᱟ ᱢᱩᱴᱤᱤ ᱫᱟᱜ ᱫᱚ ᱫᱟᱜ ᱫᱚ ᱵᱟᱝ ᱫᱚ ᱵᱟᱝ ᱦᱚᱞᱟ ᱠᱮᱫ ᱫᱟᱜ ᱠᱮᱫᱟᱭ ᱛᱮᱦᱮᱧ ᱦᱚᱸ ᱥᱮᱛᱟᱜ ᱠᱟᱹᱴᱤᱡ ᱫᱟᱜᱮᱫ ᱛᱟᱦᱮᱸᱜ ᱟᱨ ᱱᱤᱛᱚᱜᱜ ᱫᱚ ᱯᱷᱟᱸᱠᱟᱣ ᱟᱠᱟᱫᱟᱭ᱾ ᱨᱤᱢᱤᱞ ᱫᱚ ᱧᱮᱞᱚᱜ ᱠᱟᱱ ᱜᱮᱭᱟ ᱨᱤᱢᱤᱞ ᱫᱚ ᱧᱮᱞᱚᱜ ᱠᱟᱱ ᱜᱮᱭᱟ᱾
ᱚ ᱟᱹᱞᱤᱧ ᱦᱚᱸ ᱜᱚᱢᱠᱮ ᱚᱱᱠᱟᱟᱜ ᱜᱮ ᱢᱮᱥ ᱠᱚᱨᱮ ᱜᱮᱞᱤᱧ ᱛᱟᱦᱮᱱᱟ᱾ ᱟᱨ ᱚᱱᱠᱟᱜᱤ ᱯᱟᱨᱚᱢᱚᱜᱼᱟ ᱫᱤᱱᱟᱹᱢ ᱫᱤᱱ ᱡᱤᱭᱚᱱ ᱫᱚ ᱚᱱᱠᱟ ᱥᱮᱛᱟᱜ ᱨᱮ ᱵᱮᱨᱮᱫ ᱦᱩᱭᱩᱜᱼᱟ᱾ ᱵᱮᱨᱮᱫ ᱠᱟᱛᱮ ᱛᱮᱫ ᱫᱟᱹᱛᱟᱹᱱᱤ ᱵᱟᱲᱟ ᱦᱩᱭᱩᱜᱼᱟ
ᱦᱮᱸ
ᱛᱟᱨᱯᱚᱨᱮ ᱡᱟᱦᱱᱟᱜ ᱠᱚ ᱡᱚᱢ ᱵᱟᱲᱟᱭ ᱦᱩᱭᱩᱜᱼᱟ ᱛᱟᱨᱯᱚᱨᱮ ᱵᱟᱨᱚᱴᱟ ᱥᱮᱫ ᱫᱟᱠᱟ ᱠᱚ ᱡᱚᱢ ᱦᱩᱭᱩᱜᱼᱟ᱾ ᱪᱷᱩᱴᱤ ᱫᱤᱱ ᱠᱚᱨᱮ ᱫᱚ ᱟᱨ ᱚᱱᱠᱟ ᱟᱨᱚ ᱤᱥᱠᱩᱞ ᱠᱚ ᱪᱟᱞᱟᱜ ᱦᱩᱭᱩᱜᱼᱟ ᱟᱨᱚ ᱨᱩᱟᱹᱨ ᱦᱤᱡᱩᱜ ᱦᱩᱭᱩᱜ-ᱟ ᱛᱟᱨᱟᱥᱤᱧ ᱟᱨ ᱧᱤᱫᱟᱹ ᱵᱮᱲᱟ ᱟᱨᱦᱚᱸ ᱫᱟᱠᱟ ᱪᱚᱸᱫᱟ ᱦᱩᱭᱩᱜᱼᱟ᱾ ᱟᱨ ᱡᱚᱢ ᱦᱩᱭᱩᱜᱼᱟ ᱚᱱᱠᱟ ᱠᱟᱛᱮᱜ ᱜᱮ ᱫᱤᱱᱟᱹᱢ ᱫᱤᱱ ᱯᱟᱨᱚᱢᱚᱜᱼᱟ᱾
ᱦᱳᱸ
ᱟᱨ ᱛᱟᱦᱚᱞᱮ ᱜᱚᱝᱠᱮ ᱚᱲᱟᱜ ᱫᱤᱥᱚᱢ ᱥᱮᱫ ᱫᱚ ᱦᱩᱲᱩ ᱨᱚᱦᱚᱭ ᱠᱚ ᱟᱨᱟᱢᱵᱚ ᱟᱠᱟᱫᱟ ᱥᱮ ᱟᱹᱣᱨᱤ
ᱟᱹᱣᱨᱤ ᱟᱨᱳᱢᱵᱷᱚᱜᱼᱟ
ᱚᱸᱻ
ᱛᱟᱞᱟ ᱠᱚᱜᱮ ᱦᱟᱨᱟ ᱟᱠᱟᱱᱟ ᱟᱹᱣᱨᱤ ᱦᱟᱨᱟᱜᱼᱟ ᱫᱟᱜ ᱠᱚᱦᱚᱸ ᱦᱚᱭᱛᱚ ᱧᱟᱢᱟᱜ ᱠᱟᱱᱟ ᱦᱟᱨᱟᱜ ᱟᱫᱚ
ᱚᱻ ᱛᱟᱞᱟ ᱠᱚ ᱢᱟᱱᱮ ᱛᱤᱱᱟᱹᱜ ᱜᱟᱱ ᱯᱮ ᱜᱤᱰᱤ ᱟᱠᱟᱜᱼᱟ ᱢᱟᱱᱮ ᱵᱟᱹᱭᱦᱟᱹᱲ ᱨᱮᱭᱟᱜ ᱯᱮ ᱜᱤᱰᱤ ᱟᱠᱟᱫᱼᱟ ᱥᱮ ᱵᱟᱹᱫᱽ ᱨᱮᱭᱟᱜ ᱵᱟᱱᱟᱨ ᱜᱮ
ᱵᱟᱹᱫᱽ ᱨᱮᱱᱟᱜ ᱵᱟᱹᱫᱽ ᱨᱮᱱᱟᱜ ᱜᱮ ᱵᱟᱹᱭᱦᱟᱹᱲ ᱫᱚ ᱵᱟᱞᱮ ᱜᱤᱰᱤᱭ ᱠᱟᱫᱟ
ᱚ
ᱟᱫᱚ ᱵᱟᱹᱭᱦᱟᱹᱲ ᱦᱚᱸᱠᱚ ᱜᱤᱰᱤ ᱟᱠᱟᱫ ᱪᱚ ᱟᱫᱚ ᱚᱲᱟᱜ ᱥᱮᱫ ᱯᱷᱳᱱ ᱵᱟᱝ ᱯᱷᱳᱱ ᱵᱟᱲᱟ ᱵᱟᱝ ᱦᱩᱭ ᱟᱠᱟᱱᱟ ᱛᱚ ᱟᱨ ᱟᱹᱞᱤᱧ ᱢᱟ ᱱᱚᱸᱰᱮ ᱢᱤᱥ ᱨᱮ ᱢᱮᱱᱟᱜ ᱞᱤᱧᱟᱹ
ᱛᱟᱦᱚᱞᱮ ᱜᱚᱢᱠᱮ ᱛᱟᱦᱞᱮ ᱨᱚᱦᱚᱭ ᱠᱚ ᱢᱟᱱᱮ ᱫᱟᱜ ᱠᱚ ᱞᱟᱜᱟᱣ ᱞᱮᱱ ᱠᱷᱟᱡ ᱟᱨ ᱨᱚᱦᱚᱭ ᱥᱚᱢᱚᱭ ᱫᱚ ᱛᱟᱦᱚᱞᱮ ᱫᱤᱥᱚᱢ ᱵᱮᱱ ᱪᱟᱞᱟᱜ ᱟᱥᱮ ᱵᱟᱝᱵᱤᱱ ᱪᱟᱞᱟᱜᱼᱟ? ᱠᱟᱹᱢᱤ ᱜᱚᱲᱚ
ᱠᱟᱹᱢᱤ ᱜᱚᱲᱚ ᱜᱮ ᱚᱲᱟᱜ ᱠᱚᱨᱮ ᱦᱮᱱᱟᱜ ᱠᱚᱣᱟ ᱦᱚᱲ ᱠᱚ ᱟᱫᱚ ᱡᱩᱫᱤ ᱥᱮ ᱨᱚᱠᱚᱢ ᱪᱷᱩᱴᱤ ᱛᱟᱦᱮᱱ ᱛᱟᱞᱤᱧ-ᱟ ᱪᱟᱞᱟᱜ ᱟᱹᱞᱤᱧ ᱵᱟᱠᱷᱟᱱ ᱫᱚ ᱵᱟᱹᱞᱤᱧ ᱪᱟᱞᱟᱜ ᱜᱮᱭᱟ ᱥᱮᱨᱚᱠᱚᱢ ᱫᱚ
ᱚ ᱟᱪᱪᱷᱟ ᱚᱱᱟ ᱦᱚᱸ ᱵᱷᱟᱹᱜᱤ ᱜᱮᱭᱟ ᱫᱚ ᱡᱮᱦᱮᱛᱩ ᱱᱤᱛᱚᱜ ᱫᱚ ᱯᱟᱲᱦᱟᱜ ᱡᱤᱭᱚᱱ ᱪᱟᱞᱟᱜ ᱠᱟᱱᱟ ᱥᱮ ᱯᱟᱲᱦᱟᱜ ᱥᱮᱫ ᱜᱮ ᱠᱟᱹᱴᱤᱡ
ᱦᱳ ᱦᱳᱭ ᱟᱫᱚ ᱪᱷᱩᱴᱤ ᱠᱚ ᱛᱟᱦᱮᱸ ᱞᱮᱠᱷᱟᱱ ᱚᱲᱟᱜ ᱦᱚᱲ ᱦᱚᱸᱠᱚ ᱞᱟᱹᱭᱟ ᱛᱟᱦᱞᱮ ᱦᱤᱡᱩᱜ ᱢᱮ ᱜᱚᱲᱚ ᱦᱚᱴᱚ ᱟᱞᱮ ᱢᱮ
ᱦᱟᱸ ᱦᱮᱸ ᱦᱮᱸ ᱮᱠᱫᱚᱢ ᱮᱠᱟᱞ ᱚᱱᱟ ᱛᱚ ᱞᱟᱹᱭ ᱜᱮᱭᱟ᱾
ᱟᱞᱤᱧ ᱞᱤᱧ ᱪᱟᱞᱟᱣ ᱵᱟᱲᱟᱜ ᱜᱮᱭᱟ ᱵᱟᱝ ᱫᱚ ᱵᱟᱝ
ᱛᱟᱦᱞᱮ ᱜᱚᱝᱠᱮ ᱚᱱᱠᱟ ᱦᱩᱲᱩ ᱠᱚ-ᱫᱚ ᱵᱟᱨ ᱫᱷᱟᱣ ᱯᱮ ᱪᱟᱥ ᱜᱮᱭᱟ ᱥᱮ ᱚᱱᱠᱟ ᱢᱤᱫ ᱫᱷᱟᱣ ᱜᱮ?
ᱵᱟᱝ ᱵᱟᱝ ᱥᱮᱨᱢᱟ ᱨᱮ ᱢᱤᱫ ᱫᱷᱟᱣ ᱟᱞᱮ ᱥᱮᱫ ᱛᱚ ᱤᱭᱟᱹ ᱛᱚ ᱫᱟᱜ ᱮᱱᱟᱜ ᱤᱭᱟᱹ ᱡᱟ ᱚᱱᱮ ᱥᱮᱨᱢᱟ ᱡᱟᱹᱲᱤ ᱦᱳᱭ ᱦᱳᱭ ᱡᱟ ᱢᱤᱫ ᱫᱷᱟᱣ ᱜᱮ ᱥᱮᱨᱢᱟ ᱡᱟᱹᱲᱤ ᱛᱮ ᱟ ᱱᱚᱣᱟ ᱠᱮᱱᱮᱞ, ᱠᱮᱱᱮᱞ ᱫᱟᱜ ᱤᱱᱟᱹ ᱵᱷᱚᱨᱥᱟ ᱜᱮ᱾ ᱥᱤᱨᱭᱟᱹ ᱠᱚᱫᱚ ᱵᱟᱹᱱᱩᱜᱼᱟ ᱟᱞᱮᱥᱮᱫ ᱫᱚ᱾
ᱟᱪᱪᱷᱟ ᱟᱪᱪᱷᱟ ᱟᱞᱮ ᱥᱮᱫ ᱦᱚᱸ ᱜᱚᱝᱠᱮ ᱚᱱᱠᱟ ᱜᱮ ᱢᱟᱱᱮ ᱱᱚᱣᱟ ᱨᱚᱦᱚᱭ ᱚᱱᱟ ᱦᱩᱲᱩ ᱪᱟᱥ ᱫᱚ ᱟᱞᱮ ᱦᱚᱸ ᱫᱟᱜ ᱡᱟᱹᱲᱤ ᱵᱷᱚᱨᱥᱟ ᱜᱮ ᱢᱮᱱᱟᱜ ᱞᱮᱭᱟ ᱡᱩᱫᱤ ᱚᱠᱟ ᱥᱮᱨᱢᱟ ᱡᱩᱫᱤ ᱵᱟᱭ ᱫᱟᱜᱟ ᱛᱟᱦᱚᱞᱮ ᱩᱱ ᱥᱮᱨᱢᱟ ᱫᱟᱜ ᱫᱚ ᱨᱚᱦᱚᱭ ᱦᱚᱸ ᱵᱟᱝ ᱦᱳᱭᱳᱼᱟ᱾ ᱢᱟᱱᱮ ᱟᱹᱰᱤ ᱟᱱᱟᱴ ᱨᱮ ᱯᱟᱲᱟᱜ ᱟᱞᱮ
ᱦᱳᱸ ᱟᱞᱮ ᱦᱚᱸ ᱚᱱᱠᱟ ᱜᱮ ᱛᱚ ᱠᱮᱱᱮᱞ ᱫᱟᱜ ᱱᱮᱛᱚᱱ ᱛᱳᱵᱩ ᱠᱚ ᱮᱢᱮᱫ ᱛᱮ ᱠᱤᱪᱷᱩᱴᱟ ᱟᱞᱩ ᱫᱚ ᱨᱚᱦᱚᱭᱚᱜᱼᱟ᱾
ᱦᱮᱸ ᱜᱚᱝᱠᱮ ᱟᱫᱚ ᱟᱯᱮ ᱥᱮᱫ ᱫᱚ ᱠᱤᱪᱷᱩᱨᱮ ᱥᱩᱡᱳᱜ ᱯᱮ ᱧᱟᱢᱮᱫᱼᱟ ᱥᱩᱵᱤᱫᱷᱟ ᱯᱮ ᱧᱟᱢᱮᱜᱼᱟ᱾ ᱡᱚᱛᱚ ᱠᱮᱱᱮᱞ ᱦᱮᱱᱟᱜ ᱛᱟᱯᱮᱭᱟ ᱢᱟᱱᱮ ᱡᱩᱫᱤᱭᱳ ᱫᱟᱜ ᱠᱚ ᱟᱲᱟᱜ-ᱟ᱾ ᱠᱤᱱᱛᱩ ᱜᱚᱢᱠᱮ ᱟᱞᱮ ᱥᱮᱫ ᱫᱚ ᱠᱮᱱᱮᱞ ᱦᱚᱸ ᱵᱟᱹᱱᱩᱜᱼᱟ ᱟᱨ ᱚᱱᱠᱟ ᱥᱮᱞᱳ ᱠᱚᱦᱚᱸ ᱵᱟᱹᱱᱩᱜᱼᱟ, ᱟᱫᱚ ᱚᱱᱟ ᱥᱮᱨᱢᱟ ᱫᱟᱜ ᱡᱟᱹᱲᱤ ᱵᱷᱚᱨᱥᱟ ᱜᱮ, ᱟᱫᱚ ᱛᱟᱦᱚᱞᱮ ᱜᱚᱝᱠᱮ ᱥᱚᱵᱡᱤ ᱠᱚᱫᱚ ᱪᱮᱫ ᱠᱚᱯᱮ ᱪᱟᱥ ᱵᱟᱲᱟᱭ ᱜᱮᱭᱟ ᱮᱠᱷᱚᱱ ᱫᱚ?
ᱥᱚᱵᱽᱡᱤ ᱠᱚᱫᱚ ᱮᱠᱷᱚᱱ ᱫᱚ ᱵᱟᱹᱞᱤᱧ ᱵᱟᱲᱟᱭᱟ ᱠᱤᱱᱛᱩ ᱟᱞᱮ ᱫᱚᱞᱮ ᱵᱮᱥᱤ ᱠᱚᱨᱚᱞᱟ ᱞᱮ ᱪᱟᱥ ᱜᱮᱭᱟ᱾
ᱟᱪᱪᱷᱟ ᱪᱷᱟ᱾
ᱠᱚ ᱠᱚᱨᱚᱞᱟ ᱛᱟᱨᱯᱚᱨᱮ ᱠᱚᱸᱰᱷᱟ, ᱵᱮᱸᱜᱟᱲ
ᱦᱩᱸ ᱟᱞᱮ ᱥᱮᱫ ᱦᱚᱸ ᱜᱚᱝᱠᱮ ᱮᱠᱷᱚᱱ ᱫᱚ ᱜᱷᱟᱸᱜᱨᱟ ᱠᱚ ᱵᱷᱤᱱᱰᱤ
ᱚ᱾
ᱵᱮᱸᱜᱟᱲ ᱟᱨ ᱤᱭᱟᱹ ᱠᱚ ᱪᱟᱞᱟᱜ ᱠᱟᱱᱟ ᱚᱱᱟ ᱪᱮᱫ ᱠᱚ ᱢᱮᱛᱟᱜ ᱠᱟᱱᱟ᱾ ᱯᱚᱴᱚᱞ ᱡᱷᱤᱸᱜᱟᱹ ᱚᱱᱟ ᱠᱚᱜᱮ ᱪᱟᱥ ᱪᱟᱞᱟᱜ ᱠᱟᱱᱟ᱾
ᱛᱟᱦᱚᱞᱮ ᱜᱚᱝᱠᱮ ᱟᱹᱞᱩ ᱠᱚᱫᱚ ᱯᱮ ᱨᱚᱦᱚᱭ ᱜᱮᱭᱟ ᱥᱮ ᱵᱟᱝ ᱚᱱᱛᱮ ᱫᱚ?
ᱵᱟᱝ ᱜᱚᱢᱠᱮ ᱟᱞᱮᱥᱮᱫ ᱫᱚ ᱢᱟᱱᱮ ᱡᱟᱭᱜᱟᱴᱟᱜ ᱢᱟᱱᱮ ᱮᱸ ᱫᱷᱤᱨᱤ ᱴᱟᱭᱤᱯ ᱵᱚᱞᱛᱮ ᱰᱩᱝᱨᱤ ᱴᱟᱭᱤᱯ ᱠᱟᱱᱟ ᱠᱷᱮᱛ ᱵᱟᱹᱫᱽ ᱠᱚ᱾ ᱟᱫᱚ ᱢᱮᱱᱠᱷᱟᱱ ᱟᱞᱩ ᱠᱚᱫᱚ ᱚᱱᱟ ᱚᱱᱛᱮᱱᱟᱜ ᱦᱟᱥᱟ ᱨᱮᱫᱚ, ᱟᱞᱩ ᱵᱟᱭ ᱦᱩᱭᱩᱜ ᱜᱮᱭᱟ ᱟᱞᱩ ᱫᱚ ᱵᱤᱥᱮᱥ ᱠᱟᱭᱛᱮ ᱚᱱᱠᱟ ᱵᱟᱹᱞᱤᱭᱟᱹ ᱦᱟᱥᱟ ᱧᱚᱜ ᱨᱮᱜᱮ ᱵᱷᱟᱜᱤ ᱦᱩᱭᱩᱜᱼᱟ᱾ ᱥᱮ ᱟᱫᱚ ᱟᱞᱮ ᱥᱮᱱᱟᱜ ᱦᱟᱥᱟᱴᱟᱜ ᱫᱚ ᱢᱟᱱᱮ ᱟᱞᱩ ᱪᱟᱥ ᱞᱮᱠᱟᱱ ᱦᱟᱥᱟ ᱫᱚ ᱵᱟᱝ ᱠᱟᱱᱟ᱾
ᱵᱟᱹᱞᱤ ᱡᱟᱦᱟᱸ ᱡᱟᱦᱟᱸ ᱵᱟᱹᱞᱤᱭᱟᱥᱟ ᱵᱟᱝ?
ᱦᱮᱸ ᱦᱮᱸ᱾ ᱟᱫᱚ ᱚᱲᱟᱜ ᱡᱚᱢ ᱞᱮᱠᱟ ᱫᱚ ᱠᱤᱪᱷᱩ ᱫᱚᱠᱚ ᱨᱚᱦᱚᱭ ᱫᱚᱠᱚ ᱨᱚᱦᱚᱭ ᱵᱟᱲᱟᱭ ᱜᱮᱭᱟ ᱟᱫᱚ ᱦᱩᱭ ᱫᱚ ᱦᱩᱭᱩᱜ ᱛᱟᱠᱚ ᱜᱮᱭᱟ᱾ ᱟᱫᱚ ᱢᱮᱱᱠᱷᱟᱱ ᱚᱱᱠᱟᱱᱟᱜ ᱦᱚᱯᱚᱱ-ᱦᱚᱯᱚᱱ ᱧᱚᱜ ᱜᱮ ᱫᱟᱜᱼᱟ ᱵᱤᱥᱤ ᱢᱟᱨᱟᱝ ᱧᱚᱜ ᱫᱚ ᱵᱟᱝ ᱫᱟᱜᱼᱟ᱾
ᱦᱮᱸ ᱦᱮᱸ ᱡᱟᱦᱟᱸ ᱦᱩᱲᱩ ᱞᱮᱠᱟ ᱪᱟᱥ ᱫᱚ ᱚᱱᱠᱟ ᱫᱚ ᱵᱟᱝ ᱦᱩᱭᱩᱜᱼᱟ ᱡᱮᱢᱚᱱ ᱢᱤᱫ ᱵᱤᱜᱷᱟᱹ ᱵᱟᱨ ᱯᱮ ᱵᱤᱜᱷᱟᱹ ᱡᱟᱦᱟᱸ ᱡᱟᱦᱟᱸ ᱢᱟᱱᱮ ᱟᱠᱷᱨᱤᱧ ᱞᱟᱹᱜᱤᱫ ᱦᱚᱸ
ᱵᱟᱝ ᱵᱟᱝ ᱟᱠᱷᱨᱤᱧ ᱞᱮᱠᱟ ᱫᱚ ᱟᱹᱞᱩ ᱠᱚᱫᱚ ᱵᱟᱠᱚ ᱪᱟᱥ ᱜᱮᱭᱟ᱾
ᱦ ᱥᱩ ᱦᱳᱭ ᱦᱚᱸᱛᱚ ᱵᱟᱝ ᱦᱩᱭᱩᱜᱼᱟ ᱦᱮᱸᱥ ᱚᱱᱟ ᱠᱚᱨᱮ ᱫᱚ?
ᱵᱟᱝ ᱵᱟᱝ᱾ ᱥᱮ ᱚᱱᱠᱟ ᱡᱩᱚᱫᱤ ᱡᱟᱦᱟᱸᱭᱟᱜ ᱚᱱᱠᱟ ᱠᱷᱮᱛ ᱛᱟᱦᱮᱱ ᱛᱟᱠᱚᱣᱟ ᱵᱟᱹᱞᱟᱹᱭᱟᱹ ᱧᱚᱜᱼᱟ ᱚᱱᱠᱟ ᱡᱟᱭᱜᱟᱟᱨ ᱨᱮ, ᱛᱟᱦᱚᱞᱮ ᱩᱱᱠᱩ ᱠᱚ ᱚᱲᱟᱜ ᱡᱚᱢ ᱨᱮ ᱞᱮᱠᱟ ᱠᱚ ᱨᱚᱦᱚᱭᱟ ᱟᱞᱩ ᱠᱚ᱾ ᱯᱮᱸᱭᱟᱡᱽ ᱠᱚ, ᱠᱚ ᱨᱚᱦᱚᱭᱟ ᱟᱨ ᱵᱟᱠᱷᱟᱡ ᱫᱚ ᱵᱟᱝ ᱞᱮᱠᱟᱜᱮ᱾
ᱟᱪᱪᱷᱟ᱾
ᱛᱟᱦᱚᱞᱮ ᱜᱚᱢᱠᱮ ᱮᱸ ᱦᱚᱞᱟ ᱛᱚ ᱦᱩᱞ ᱢᱟᱦᱟ ᱯᱟᱨᱚᱢᱮᱱ ᱛᱟᱵᱚᱱᱟ, ᱦᱩᱞ ᱢᱟᱦᱟ ᱪᱮᱫ ᱞᱮᱠᱟ ᱯᱮ ᱢᱟᱱᱟᱣ ᱠᱮᱫ ᱛᱟᱵᱚᱱᱟ?
ᱦᱩᱞ ᱢᱟᱦᱟ ᱵᱷᱟᱜᱮ ᱜᱮᱞᱮ ᱢᱟᱱᱟᱣ ᱠᱮᱫᱟ᱾
ᱟᱪᱪᱷᱟ ᱦᱮᱸ ᱦᱮᱸ ᱚᱱᱟᱛᱚ ᱢᱟᱱᱟᱣ ᱫᱚ ᱫᱚᱨᱠᱟᱨ ᱠᱟᱱ ᱜᱮᱭᱟ᱾ ᱡᱮᱦᱮᱛᱩ ᱚᱱᱟ ᱫᱚ ᱟᱵᱚᱣᱟᱜ ᱟᱹᱰᱤ ᱧᱩᱢᱟᱱᱟᱜ ᱫᱤᱱ ᱠᱟᱱ ᱛᱟᱵᱚᱱᱟ ᱚᱱᱟ ᱫᱚ᱾
ᱦᱩᱸᱻ
ᱟᱞᱮ ᱦᱚᱸ ᱢᱟᱱᱟᱣ ᱫᱚᱞᱮ ᱢᱟᱱᱟᱣ ᱠᱮᱫ ᱜᱮᱭᱟ ᱚᱱᱠᱟ ᱡᱟᱸᱠ ᱡᱚᱢᱚᱠ ᱠᱟᱛᱮᱫ ᱜᱮ, ᱟᱫᱚ ᱚᱱᱟ ᱫᱚᱞᱮ ᱢᱟᱱᱟᱣ ᱠᱮᱫᱟ ᱢᱮᱱᱠᱷᱟᱱ ᱚᱱᱠᱟ ᱡᱟᱦᱟᱱᱟᱜ ᱯᱨᱳᱜᱨᱟᱢ ᱥᱮ ᱤᱭᱟᱹ ᱠᱚᱫᱚ᱾ ᱵᱳᱞᱛᱮ ᱚᱱᱟ ᱜᱟᱭᱟᱱ ᱠᱚ ᱥᱯᱳᱨᱴᱥ ᱠᱚ, ᱚᱱᱟ ᱠᱚᱫᱚ ᱵᱟᱭ ᱛᱟᱦᱮᱸ ᱠᱟᱱᱟ ᱟᱨᱠᱤ᱾ ᱩᱱ ᱦᱤᱞᱳ ᱜᱮ ᱵᱟᱦᱟ ᱢᱟᱨᱟᱣ ᱟᱨᱟᱣ ᱠᱟᱛᱮᱜ ᱟᱨ ᱨᱳᱰ ᱨᱮ ᱱᱟᱥᱮᱭᱟᱜ ᱞᱮ ᱫᱟᱬᱟ ᱠᱮᱫᱟ,
ᱦᱩᱸ᱾
ᱟᱨ ᱚᱸᱰᱮ ᱜᱮ ᱦᱩᱞ ᱢᱟᱦᱟ ᱤᱫᱤ ᱠᱟᱛᱮᱫ ᱢᱤᱫ ᱵᱟᱨ ᱠᱟᱛᱷᱟ ᱠᱚ ᱜᱟᱯᱟᱞ ᱢᱟᱨᱟᱣ ᱥᱮ, ᱚᱸᱰᱮ ᱵᱚᱠᱛᱤᱥᱟ ᱮᱢ ᱦᱩᱭ ᱱᱟ᱾ ᱤᱱᱟᱹᱜᱮ ᱚᱱᱠᱟ ᱵᱟᱲᱟ ᱠᱟᱛᱮᱫ ᱜᱮᱞᱮ ᱯᱟᱨᱚᱢ ᱵᱟᱲᱟ ᱠᱮᱫᱟ᱾
ᱚᱸᱻ
ᱟᱨ ᱛᱟᱦᱚᱞᱮ ᱜᱚᱝᱠᱮ, ᱛᱟᱦᱚᱞᱮ ᱚᱱᱠᱟ ᱵᱟᱦᱟ ᱥᱚᱨᱦᱟᱭ ᱠᱚᱫᱚ ᱢᱟᱱᱟᱣ ᱜᱮᱭᱟ ᱯᱮ ᱥᱮ ᱵᱟᱝ?
ᱦᱮᱸ ᱵᱟᱦᱟ ᱥᱚᱨᱦᱟᱭ ᱫᱚᱞᱮ ᱢᱟᱱᱟᱣ ᱜᱮᱭᱟ, ᱵᱟᱦᱟ ᱥᱚᱨᱦᱟᱭ ᱢᱟ ᱵᱟᱱᱟᱨ ᱜᱮ
ᱟᱪᱷᱟ, ᱵᱟᱦᱟ ᱫᱚ ᱜᱚᱝᱠᱮ ᱚᱱᱠᱟ ᱛᱤᱱ ᱫᱤᱱ ᱯᱮ ᱢᱟᱱᱟᱣ ᱜᱮᱭᱟ?
ᱵᱟᱦᱟ ᱫᱚ ᱦᱩᱭᱩᱜ ᱠᱟᱱᱟ ᱟᱞᱮ ᱫᱚ ᱯᱮ ᱫᱤᱱ ᱞᱮ ᱢᱟᱱᱟᱣᱟ᱾
ᱦᱚᱸ ᱟᱪᱷᱟ ᱟᱨ ᱤᱭᱟᱹ ᱱᱚᱣᱟ ᱚᱠᱟ ᱪᱟᱸᱫᱳ ᱨᱮ ᱯᱮ ᱢᱟᱱᱟᱣ ᱜᱮᱭᱟ?
ᱟᱸᱜ ᱯᱷᱟᱹᱜᱩᱱ ᱵᱚᱸᱜᱟ
ᱚᱸ ᱟᱪᱷᱟ ᱟᱹᱰᱤ ᱱᱟᱯᱟᱭ ᱛᱟᱦᱚᱞᱮ ᱢᱤᱫ ᱜᱮᱵᱚᱱᱟ, ᱟᱞᱮ ᱦᱚᱸ ᱛᱮ ᱯᱷᱟᱹᱜᱩᱱ ᱵᱚᱸᱜᱟ ᱨᱮᱜᱮᱞᱮ ᱢᱟᱱᱟᱣᱟ ᱟᱨ ᱯᱮ ᱫᱤᱱ ᱜᱮᱞᱮ ᱢᱟᱱᱟᱣᱟ ᱟᱞᱮ ᱦᱚᱸ ᱟ ᱛᱟᱦᱚᱞᱮ ᱜᱚᱝᱠᱮ ᱥᱚᱦᱚᱨᱟᱭ ᱫᱚ ᱛᱤᱱ ᱫᱤᱱ ᱯᱮ ᱢᱟᱱᱟᱣᱟ ᱟᱨ ᱚᱠᱟ ᱪᱟᱸᱫᱳ ᱨᱮ᱾
ᱥᱚᱨᱦᱟᱭ ᱫᱚ ᱦᱩᱭᱩᱜ ᱠᱟᱱᱟ
ᱥᱚᱨᱦᱟᱭ ᱪᱟᱸᱫᱳ ᱨᱮᱜᱤ?
ᱚᱜ ᱥᱚ ᱥᱚᱨᱦᱟᱭ ᱪᱟᱸᱫᱳ ᱥᱮᱫ ᱪᱮᱫ ᱪᱟᱸᱫᱚ ᱵᱟᱹᱞᱤᱧ ᱵᱟᱲᱟᱭᱟ ᱚᱸᱱᱟ ᱚᱠᱴᱚᱵᱚᱨ, ᱚᱠᱴᱚᱵᱚᱨ
ᱦᱳᱭ ᱦᱳᱭ ᱜᱚᱝᱠᱮ ᱚᱱᱟ ᱫᱚ ᱥᱚᱨᱦᱟᱭ ᱵᱚᱸᱜᱟ ᱜᱮ ᱯᱟᱲᱟᱜ-ᱟ᱾
ᱢᱟᱱᱮ ᱯᱩᱡᱟᱹ ᱫᱩᱨᱜᱟᱹ ᱯᱩᱡᱟᱹ ᱯᱚᱨ ᱯᱚᱨ ᱠᱷᱟᱱ ᱜᱮ᱾
ᱦᱮᱸ ᱦᱮᱸ ᱦᱮᱸ᱾
ᱡᱟᱦᱟᱸ ᱠᱚ ᱞᱟᱹᱭᱟ ᱚᱱᱮ ᱠᱟᱹ ᱠᱟᱹᱞᱤ ᱯᱩᱡᱟᱹ ᱡᱟᱦᱟᱸ ᱠᱚ ᱞᱟᱹᱭᱟ ᱫᱤᱠᱩ ᱛᱮ᱾ ᱩᱱ ᱥᱚᱢᱚᱭ ᱜᱮ, ᱩᱱ ᱥᱚᱢᱚᱭ ᱜᱮ ᱥᱚᱨᱦᱟᱭ ᱫᱚ᱾
ᱦᱮᱸ ᱜᱚᱝᱠᱮ ᱱᱚᱣᱟ ᱫᱚ ᱥᱚᱨᱦᱟᱭ ᱵᱚᱸᱜᱟ ᱨᱮᱜᱮ ᱯᱟᱲᱟᱜ ᱠᱟᱱᱟ᱾ ᱟᱫᱚ ᱥᱚᱨᱦᱟᱭ ᱫᱚ ᱪᱮᱫ ᱞᱮᱠᱟᱯᱮ ᱢᱟᱱᱟᱣ ᱜᱮᱭᱟ ᱟᱯᱮ ᱫᱚ?
ᱥᱚᱨᱦᱟᱭ ᱫᱚ ᱟᱞᱮ ᱫᱚ ᱟᱹᱰᱤ ᱡᱟᱠ ᱥᱚᱢᱟᱡᱽ ᱟᱛᱮᱫ ᱞᱮ ᱢᱟᱱᱟᱣᱟ᱾ ᱯᱩᱨᱟᱹ ᱰᱟᱝᱨᱤ ᱠᱚᱞᱮ ᱛᱚᱞ ᱠᱚᱣᱟ᱾
ᱩᱱᱠᱩ ᱢᱟᱱᱮ ᱠᱷᱩᱱᱴᱟᱹᱣ ᱦᱩᱭᱩᱜ-ᱟ᱾
ᱦᱮᱸ ᱡᱟᱦᱟᱸ ᱠᱚᱨᱮ ᱫᱚ ᱠᱷᱩᱱᱴᱟᱹᱣ ᱯᱩᱨᱟᱹᱣ, ᱱᱟᱢ ᱯᱩᱨᱟᱹ ᱰᱟᱹᱦᱤ ᱫᱷᱟᱨᱮ ᱫᱷᱟᱨᱮ ᱛᱮᱞᱮ ᱛᱚᱞ ᱠᱟᱠᱚᱣᱟ ᱯᱩᱨᱟᱹ ᱟᱨ ᱯᱩᱨᱟᱹ ᱵᱟᱨᱯᱮ ᱨᱚᱝ ᱯᱩᱨᱟᱹ ᱞᱮ ᱟᱹᱪᱩᱨᱚᱜ-ᱟ ᱡᱟᱦᱟᱸ ᱠᱚ ᱞᱮᱫᱟ ᱯᱩᱨᱟᱹ ᱦᱟ ᱰᱟᱝᱨᱤ ᱦᱟ ᱦᱟᱨᱛᱟᱛᱮᱜ᱾ ᱟᱨ ᱱᱚᱜ-ᱚᱭ ᱡᱟᱦᱟᱸ ᱴᱟᱢᱟᱠ ᱛᱩᱢᱫᱟᱜ ᱤᱭᱟᱹ ᱛᱮ ᱯᱩᱨᱟᱹ ᱠᱷᱩᱱᱴᱟᱹᱣ ᱡᱟᱦᱟᱸ ᱠᱚ ᱞᱟᱹᱭ ᱫᱟ᱾
ᱦᱮᱸ ᱜᱚᱝᱠᱮ ᱵᱩᱡᱷᱟᱹᱣ ᱠᱤᱫᱟᱹᱧ, ᱟᱞᱮ ᱥᱮᱫ ᱫᱚ ᱜᱚᱝᱠᱮ ᱚᱱᱠᱟ ᱥᱚᱦᱨᱟᱭ ᱦᱩᱭ ᱫᱚ ᱦᱩᱭᱩᱜ-ᱟ ᱢᱚᱬᱮ ᱫᱤᱱ ᱢᱚᱬᱮ ᱥᱤᱧ ᱢᱚᱬᱮ ᱧᱤᱫᱟᱹ᱾ ᱦᱚᱸ ᱟᱫᱚ ᱚᱱᱠᱟ ᱚᱱᱮ ᱡᱚᱝ ᱟᱯᱮᱥᱮᱫ ᱡᱟᱦᱟᱸ ᱞᱮᱠᱟᱢ ᱞᱟᱹᱭ ᱠᱮᱜ-ᱟ ᱡᱮ ᱰᱟᱹᱝᱨᱤ ᱠᱷᱩᱱᱴᱟᱹᱣ ᱛᱚᱞ ᱠᱟᱛᱮ ᱯᱮ ᱠᱷᱩᱱᱴᱟᱹᱣ ᱠᱚᱣᱟ, ᱟᱞᱮ ᱥᱮᱫ ᱫᱚ ᱱᱮᱛᱟ ᱚᱱᱟ ᱠᱚᱫᱚ ᱦᱟᱸᱜ ᱢᱟᱱᱮ ᱪᱟᱵᱟ ᱦᱮᱡ ᱟᱠᱟᱱᱟ ᱢᱟᱱᱮ ᱵᱟᱝ ᱧᱮᱞᱚᱜ ᱠᱟᱱᱟ ᱮᱠᱟᱞ ᱜᱮ᱾
ᱦᱚᱸ ᱦᱚᱸ ᱛᱷᱟᱞᱮ ᱡᱟᱦᱟᱸ ᱚᱱᱟ ᱠᱷᱩᱱᱴᱟᱹᱣ
ᱦᱳᱭ,
ᱠᱷᱩᱱᱴᱟᱹᱣ ᱞᱟᱦᱟ ᱫᱤᱱ ᱫᱚ ᱚᱱᱮ ᱡᱟᱜᱟᱱ ᱡᱟᱦᱟᱸ ᱠᱚ ᱞᱟᱹᱭᱫᱟ᱾ ᱚᱱᱟ ᱫᱚ ᱯᱮ ᱡᱟᱜᱟᱱ ᱠᱚᱜᱮᱭᱟ ᱥᱮ ᱵᱟᱝ? ᱢᱟᱱᱮ
ᱦᱮᱸ ᱦᱮᱸ ᱚᱱᱟ ᱦᱮᱸ ᱚᱱᱟ ᱫᱚ ᱦᱩᱭᱩᱜ ᱜᱮᱭᱟ, ᱟᱞᱮᱫᱚ ᱚᱱᱟ ᱫᱚ ᱜᱟᱹᱭ ᱡᱟᱜᱟᱣ ᱞᱮ ᱢᱮᱛᱟᱜ-ᱟ᱾
ᱚ ᱟᱞᱮ ᱫᱚ ᱥᱩᱫᱷᱩ ᱡᱟᱜᱟᱱ ᱜᱮᱞᱮ ᱞᱟᱹᱭᱟ ᱡᱟᱜᱟᱣ
ᱦᱮᱸ ᱟᱫᱚ ᱠᱤᱪᱷᱩ ᱠᱤᱪᱷᱩ ᱟᱫᱚ ᱡᱷᱚᱛᱚ ᱴᱚᱴᱷᱟ ᱨᱮᱱᱟᱜ ᱛᱚ ᱮᱸ ᱡᱚᱛᱚ ᱟᱲᱟᱝ ᱛᱚ ᱵᱟᱝ ᱢᱤᱫᱚᱜ ᱛᱟᱵᱚᱱᱟ᱾ ᱮᱸᱻ ᱚᱱᱠᱟ ᱢᱤᱫ ᱵᱟᱨ ᱫᱚ ᱵᱷᱮᱜᱟᱨᱚᱜ ᱛᱟᱵᱚᱱ ᱜᱮᱭᱟ᱾ ᱟᱨ ᱢᱤᱫ ᱵᱟᱨᱭᱟ ᱫᱚ ᱢᱤᱫᱚᱜ ᱛᱟᱵᱩᱱ ᱜᱮᱭᱟ᱾
ᱦᱩᱸ ᱦᱩᱸ ᱛᱚ ᱜᱚᱢᱠᱮ ᱟᱯᱮ ᱫᱚ ᱠᱷᱩᱱᱴᱟᱹᱣ ᱨᱮᱫᱚ ᱪᱮᱫ ᱢᱟᱱᱮ ᱯᱤᱴᱷᱟᱹ ᱠᱚ ᱪᱮᱫ ᱠᱚᱯᱮ ᱵᱮᱱᱟᱣ ᱜᱮᱭᱟ?
ᱟᱞᱮᱫᱚ ᱥᱚᱦᱨᱟᱭ ᱨᱮᱫᱚ ᱯᱟᱛᱲᱟ ᱯᱤᱴᱷᱟᱹᱞᱮ ᱵᱮᱱᱟᱣ ᱜᱮᱭᱟ, ᱟᱸ ᱥᱩᱠᱨᱤ ᱡᱤᱞ, ᱥᱤᱢ ᱡᱤᱞ ᱦᱮᱸ ᱚᱠᱚᱭ ᱡᱟ ᱡᱮᱢᱚᱱ ᱡᱟᱦᱟᱸ ᱡᱤᱞ ᱠᱚ ᱡᱚᱢᱟ ᱚᱱᱟ ᱨᱮᱭᱟᱜ ᱯᱟᱛᱲᱟ ᱯᱤᱴᱷᱟᱹ ᱠᱚ ᱵᱮᱱᱟᱣᱟ᱾ ᱟᱨ ᱜᱚᱢᱠᱮ ᱟᱯᱮ ᱫᱚ?
ᱟᱞᱮ ᱫᱚ ᱥᱚᱨᱦᱟᱭ ᱨᱮᱫᱚ ᱯᱤᱴᱷᱟᱹ ᱢᱤᱴᱷᱟᱹ ᱫᱚ ᱵᱟᱞᱮ ᱠᱚᱨᱟᱣ ᱜᱮᱭᱟ᱾ ᱯᱤᱷᱴᱟᱹᱥ ᱯᱤᱴᱷᱟᱹ ᱫᱚᱞᱮ ᱠᱚᱨᱟᱣᱟ᱾ ᱱᱚᱣᱟ ᱥᱩᱠᱨᱤ ᱡᱤᱞ ᱯᱤᱴᱷᱟᱹ ᱠᱚᱫᱚ ᱵᱟᱞᱮ ᱠᱚᱨᱟᱣᱟ ᱜᱮᱭᱟ᱾ ᱯᱟᱛᱲᱟ ᱯᱤᱴᱟᱹ ᱫᱚᱵᱟᱞᱮ ᱠᱚᱨᱟᱣᱟ ᱟᱨᱠᱤ᱾
ᱟᱪᱪᱷᱟ ᱛᱟᱦᱚᱞᱮ ᱯᱤᱴᱷᱟᱹ ᱫᱚ ᱪᱮᱫ ᱡᱚᱠᱷᱟᱱ ᱠᱚᱨᱮ ᱯᱮ ᱯᱤᱴᱷᱟᱹᱭ ᱜᱮᱭᱟ?
ᱟᱞᱮ ᱫᱚ ᱯᱤᱴᱷᱟᱹ ᱫᱚᱞᱮ ᱯᱤᱴᱷᱟᱹᱭᱟ ᱩᱱ ᱫᱚ ᱚᱱᱟ ᱤᱭᱟᱹ ᱚᱱᱟᱫᱚ ᱩᱱᱫᱚ ᱯᱟᱛᱲᱟ ᱯᱤᱴᱷᱟᱹ ᱫᱚ ᱵᱟᱞᱮ ᱠᱚᱨᱟᱣᱟ ᱩᱱᱫᱚ᱾
ᱪᱮᱫ ᱯᱤᱴᱷᱟᱹ ᱯᱮ ᱠᱚᱨᱟᱣᱟ ᱩᱱᱫᱚ?
ᱩᱸ ᱚᱱᱮ ᱫᱩᱞ ᱯᱤᱴᱷᱟᱹ ᱡᱟᱦᱟᱸ ᱠᱚ ᱞᱟᱹᱭᱮᱫᱟ᱾
ᱟᱪᱪᱷᱟ ᱥᱩᱱᱩᱢ ᱨᱮ,
ᱦᱚᱸ ᱦᱚᱸ,
ᱟᱪᱪᱷᱟ ᱛᱟᱦᱞᱮ ᱥᱩᱱᱩᱢ ᱨᱮ ᱦᱮᱡ ᱮᱱᱟ᱾ ᱛᱚ ᱜᱚᱝᱠᱮ ᱟᱞᱮ ᱫᱚ ᱥᱩᱱᱩᱢ ᱨᱮ ᱫᱩᱞᱼᱼ ᱯᱤᱴᱷᱟᱹ ᱫᱚ ᱟᱞᱮᱫᱚ ᱥᱟᱠᱨᱟᱛ ᱨᱮᱞᱮ ᱥᱩᱱᱩᱢ ᱨᱮ ᱫᱩᱞ ᱯᱤᱴᱷᱟᱹᱭᱟ᱾
ᱳ ᱦᱳ ᱟᱨ ᱟᱨ ᱟᱞ ᱥᱟᱠᱨᱟᱛ ᱨᱮ ᱫᱚ ᱟᱞᱮ ᱫᱚ ᱤᱭᱟᱹᱭᱟᱞᱮ ᱱᱚᱣᱟ᱾ ᱥᱟᱭ ᱥᱩᱠᱨᱤᱥ ᱦᱮᱸ ᱯᱟᱛᱲᱟ ᱯᱤᱴᱷᱟᱹ
ᱦᱚᱻ ᱟᱪᱪᱷᱟ ᱟᱪᱪᱷᱟ ᱛᱟᱦᱚᱞᱮ ᱜᱚᱝᱠᱮ ᱱᱚᱣᱟ ᱠᱟᱹ ᱱᱚᱸᱰᱮ ᱠᱟᱹᱴᱤᱡ ᱵᱷᱮᱜᱟᱨ ᱟᱠᱟᱱ ᱛᱟᱵᱚᱱᱟ᱾ ᱟᱞᱮ ᱫᱚ ᱥᱟᱠᱨᱟᱛ ᱨᱮᱞᱮ ᱥᱩᱱᱩᱢ ᱯᱤᱴᱷᱟᱹᱭᱟ ᱟᱨ ᱟᱯᱮ ᱫᱚᱯᱮ ᱯᱟᱛᱲᱟ ᱯᱤᱴᱷᱼᱼ ᱟᱨ ᱟᱞᱮ ᱥᱚᱦᱨᱟᱭ ᱨᱮᱞᱮ ᱯᱟᱛᱲᱟ ᱯᱤᱴᱷᱟᱹᱭᱟ᱾ ᱯᱮ ᱫᱩᱞ ᱯᱤᱴᱷᱟᱹᱭᱮᱜ ᱟᱢ ᱱᱚᱣᱟ ᱜᱮ ᱫᱚ ᱠᱟᱹᱴᱤᱡ ᱵᱷᱮᱜᱟᱨ ᱟᱠᱟᱱ ᱛᱟᱵᱚᱱᱟ᱾ ᱟᱨ ᱛᱟᱦᱞᱮ ᱚᱱᱠᱟ, ᱟᱢᱵᱟᱵᱚᱛᱤ ᱫᱚᱯᱮ ᱢᱟᱱᱟᱣ ᱜᱮᱭᱟ ᱥᱮ ᱵᱟᱝ ᱜᱚᱝᱠᱮ?
ᱟᱢᱵᱟᱵᱩᱛᱤ ᱫᱚ ᱢᱟᱱᱟᱣ ᱜᱮ ᱟᱢᱵᱟᱵᱩᱛᱤ ᱨᱮᱫᱚ ᱟᱢᱵᱟᱵᱚᱛᱤ ᱞᱮ ᱢᱟᱱᱟᱣ ᱜᱮᱭᱟ ᱟᱢᱵᱟᱵᱚᱛᱤ ᱨᱮᱫᱚ ᱥᱮᱨᱚᱠᱚᱢ ᱪᱮᱫ ᱦᱚᱸ ᱵᱟᱝ ᱛᱚ ᱥᱩᱫᱩ ᱠᱷᱟᱹᱡᱟᱹᱲᱤ ᱠᱟᱱᱴᱷᱟᱲ ᱩᱞ ᱠᱚ᱾ ᱟᱨ ᱯᱤᱴᱷᱟᱹ,
ᱦᱳᱭ ᱦᱳᱭ ᱜᱚᱝᱠᱮ, ᱩᱱ ᱞᱚᱜᱷ ᱫᱚ ᱟᱢᱵᱟᱵᱩᱛᱼᱼ ᱛᱤ ᱛᱚ ᱢᱟᱱᱮ ᱚᱱᱟ ᱫᱚ ᱚᱲᱟᱜ ᱯᱟᱛᱟ ᱞᱮᱠᱟ ᱜᱮ ᱞᱟᱹᱭ ᱜᱟᱱᱚᱜᱼᱟ ᱥᱮ᱾